ᱦᱟᱞᱳ
ᱦᱮᱞᱳ
ᱦ
ᱟᱸᱡᱚᱢᱚᱜ ᱠᱟᱱᱟ ᱡᱚᱦᱟᱨ ᱜᱮ ᱜᱚᱢᱠᱮ
ᱡᱟᱨ
ᱦᱮᱞᱳ
ᱦᱮᱸ ᱟᱡᱢᱚᱜ ᱠᱟᱱᱟ ᱞᱟᱹᱭ ᱵᱤᱱ
ᱦᱚᱜ ᱚᱱᱟ ᱜᱮ᱾
ᱦᱩᱸ ᱱᱟᱯᱟᱭ ᱵᱟᱲᱟ ᱠᱟᱛᱮ
ᱪᱮᱫ ᱠᱚᱵᱤᱱ ᱪᱤᱠᱟᱹ ᱵᱟᱲ ᱱᱟᱟᱭ ᱦᱮᱸ ᱱᱟᱯᱟᱭ ᱵᱟᱲᱟ ᱜᱮ
ᱪᱮᱫ ᱵᱮᱱ ᱪᱤᱠᱟᱹᱫᱟ ᱱᱤᱛᱚᱜ ᱫᱚ ᱚᱲᱟᱜ ᱠᱚᱨᱮ ᱜᱮ ᱢᱮᱱᱟᱜ ᱞᱤᱧᱟᱹ ᱫᱟᱜ ᱡᱟᱹᱲᱤ ᱫᱚ ᱫᱟᱜ ᱡᱟᱹᱲᱤᱭᱮᱫᱟᱣ ᱚᱵᱚᱥᱚᱱ ᱢᱟᱱᱮ ᱫᱚᱢᱮ ᱡᱟᱹᱥᱛᱤ ᱫᱚ ᱵᱟᱝ ᱟᱨᱠᱤ ᱰᱟᱹᱝᱨᱤ ᱠᱟᱲᱟᱜ ᱵᱷᱤᱲᱠᱟᱹᱜ ᱞᱮᱠᱟ
ᱟᱪᱪᱷᱟ
ᱟᱵ ᱥᱮᱫ
ᱚ ᱛᱟᱦᱚᱞᱮ ᱪᱟᱨᱟ ᱠᱚᱫᱚ ᱦᱳᱭ ᱴᱷᱤᱠ ᱠᱟᱱᱟ ᱥᱮ ᱟᱹᱣᱨᱤ
ᱵᱟᱝ ᱟᱹᱣᱨᱤᱭ ᱜᱤᱰᱤ ᱦᱩᱭᱩᱜᱼᱟᱤ
ᱟᱨ ᱦᱚᱸ ᱜᱤᱰᱤ ᱨᱮ ᱯᱩᱨᱟᱹ ᱟᱥᱮ ᱪᱮᱫ
ᱵᱟᱝ ᱵᱟᱝ ᱦᱚᱜᱼᱚᱭ ᱛᱚ ᱜᱤᱰᱤᱭᱮ ᱦᱩᱭᱩᱜᱼᱟ ᱦᱟᱸᱜ
ᱚ ᱪᱮᱫ ᱠᱚ ᱞᱟᱹᱭᱟ ᱚᱱᱟ ᱟᱪᱷᱟᱲᱟ ᱥᱮ ᱪᱮᱫ ᱠᱚ ᱞᱟᱹᱭᱟ ᱟᱪᱷᱟᱲᱟ ᱞᱟᱹᱜᱤᱫ ᱵᱮᱱ ᱥᱮ ᱪᱮᱫ
ᱦᱸᱮ ᱪᱮᱫ ᱵᱤᱱ ᱞᱟᱹᱭᱮᱫᱟ
ᱞᱟᱹᱭᱮᱫᱟᱞᱤᱧ ᱟᱪᱷᱟᱲᱟ ᱞᱮ ᱞᱟᱹᱜᱤᱫ ᱵᱮᱤᱱ ᱦᱮ ᱪᱮ?
ᱦ
ᱚ ᱟᱞᱮ ᱥᱮᱫ ᱢᱟ ᱪᱟᱨᱟ ᱜᱟᱹᱰᱤ ᱫᱚ ᱦᱳᱹᱣ ᱠᱟᱱᱟ
ᱚ ᱟᱯᱪᱮᱫ ᱦ ᱦᱩᱭᱠ ᱛᱟᱦᱚᱞᱮ ᱱᱤᱭᱟᱹ ᱨᱚᱦᱚᱭ ᱫᱚ ᱞᱟᱜᱟᱜ ᱠᱟᱱᱟ ᱞᱚᱜᱚᱱ ᱢᱮᱱᱛᱮ
ᱨᱚᱦᱚᱭ ᱫᱚ ᱜᱚᱝᱠᱮ ᱪᱮᱫ ᱞᱤᱧ ᱞᱟᱹᱭᱟ ᱫᱟᱜ ᱡᱟᱹᱲᱤ ᱜᱮᱛᱚ ᱚᱱᱠᱟ ᱞᱮᱠᱟ ᱫᱚ ᱵᱟᱹᱱᱩᱜᱼᱟ ᱨᱚᱦᱚᱭ ᱞᱮᱠᱟ ᱫᱚ ᱡᱩᱫᱤ ᱫᱟᱜ ᱫᱟᱜᱟᱭ ᱚᱱᱠᱟ ᱞᱮᱠᱟ ᱨᱚᱦᱚᱭ ᱫᱚ ᱜᱟᱢ ᱫᱚᱟᱱᱚᱜᱼᱟ ᱚᱵᱚᱥᱚ᱾
ᱵᱟᱝᱟ ᱱᱚᱱᱛᱮ ᱫᱚ ᱵᱷᱟᱜᱮ ᱜᱮ ᱫᱟᱜ ᱡᱟᱹᱲᱤᱭ ᱠᱟᱟᱭ ᱵᱩᱫ ᱠᱚᱨᱮ ᱫᱟᱜ ᱛᱤᱸᱜᱩ ᱟᱠᱟᱱᱟ ᱵᱷᱟᱜ
ᱚ ᱱᱚᱛᱮ ᱜᱚᱝᱠᱮ ᱩᱱᱟᱹᱜ ᱫᱷᱟᱹᱵᱤᱡ ᱫᱚ ᱟᱹᱣᱤᱭᱼᱟ ᱟᱨᱠᱤ ᱫᱟᱜ ᱫᱚᱭ ᱮᱢᱱᱤ ᱪᱟᱨᱟ ᱵᱟᱧᱪᱟᱜ ᱞᱮᱠᱟ ᱟᱨᱠᱤ ᱡᱮᱛᱟ ᱪᱟᱨᱟ ᱵᱟᱧᱪᱟᱣ ᱛᱟᱦᱮᱱᱟ
ᱟᱫᱚ ᱢᱤᱫ ᱫᱷᱟᱣ ᱠᱟᱛᱮᱜ ᱥᱤᱭᱳᱜ ᱫᱚ ᱦᱩᱭ ᱠᱟᱱᱟ ᱥᱮ ᱵᱟᱝ
ᱪᱮᱱ
ᱞᱟᱹᱭᱫᱤᱧᱟ ᱢᱤᱫ ᱟᱛ ᱥᱤᱭᱳᱜ ᱦᱩ ᱟᱠᱟᱱᱟ ᱥᱮ ᱵᱟᱝᱼᱟ
ᱚ ᱥᱤ ᱫᱚ ᱦᱳᱭᱜ ᱠᱟᱱᱟ ᱯᱩᱨᱟᱹ ᱟᱹᱣᱨᱤ ᱠᱚᱢᱯᱞᱤᱴᱚᱜᱼᱟ ᱥᱤ ᱪᱟᱞᱟᱜ ᱠᱟᱱᱟ ᱟᱨᱠᱤ ᱱᱟᱦᱮᱞᱮ ᱠᱚ ᱴᱟᱠᱴᱟ ᱠᱚᱫᱚ ᱵᱟᱱᱟᱣ ᱛᱮᱜᱮ ᱢᱮᱥᱟ ᱢᱮᱥᱟᱢᱤ ᱟᱨᱠᱤ
ᱢᱟᱱᱮ ᱫᱟᱜ ᱵᱷᱟᱜᱤ ᱞᱮᱠᱟ ᱞᱟᱜᱟᱣ ᱞᱮᱱᱠᱷᱟᱱ ᱛᱟᱦᱚᱞᱮ ᱨᱚᱦᱚᱭ ᱜᱟᱱᱚᱜᱼᱟ
ᱦᱮᱸ ᱯᱩᱨᱟᱹ ᱨᱚᱦᱚᱭ ᱜᱟᱱᱚᱜᱼᱟ ᱢᱟᱱᱮ ᱢᱤᱫ ᱫᱷᱟᱣ ᱪᱤᱭᱟᱹᱜ ᱠᱷᱟᱱᱡ ᱜᱮ ᱟ ᱨᱚᱦᱚᱭ ᱟᱨᱟᱢ ᱥᱮ ᱜᱟᱱᱚᱜᱼᱟ ᱟᱨ
ᱟᱫᱚ ᱛᱤᱱᱟᱹᱜ ᱞᱟᱦᱟ ᱨᱮᱫᱚᱯᱮ ᱪᱟᱨᱣ ᱞᱮᱯᱮ ᱞᱟᱜ ᱜᱤᱰᱤ
ᱫᱚᱢᱮ ᱞᱟᱦᱟ ᱫᱚ ᱵᱟᱝ ᱟᱨᱠᱤ ᱟᱢᱵᱟᱵᱟᱹᱛᱤ ᱡᱚᱢ ᱵᱟᱲᱟ ᱠᱟᱛᱮᱫ ᱜᱮ
ᱟᱥᱟᱲ ᱨᱮᱱᱟᱜ ᱯᱨᱚᱛᱷᱚᱢ ᱨᱮᱜᱮ ᱟᱨ ᱪᱮᱫ ᱯᱩᱭᱭᱞᱳ ᱨᱮ
ᱦᱮᱸ ᱯᱨᱚᱛ ᱫᱚᱥ ᱵᱟᱨᱚ ᱥᱮᱫ ᱟᱨᱠᱤ᱾
ᱦ
ᱛᱟᱦᱚᱞᱮ ᱵᱩᱨᱩ ᱵᱚᱸᱜᱟ ᱫᱚ ᱵᱟᱵᱤᱱ ᱪᱟᱞᱟᱣ ᱟᱠᱟᱱᱟ
ᱵᱟᱝ ᱵᱟᱝ ᱵᱩᱨᱩ ᱵᱚᱸᱜᱟ ᱫᱚ ᱵᱟᱟᱹᱞᱤᱧ ᱪᱟᱞᱟᱣ ᱟᱠᱟᱱᱟ ᱢᱟᱱᱮ ᱡᱷᱟᱹᱞᱚᱜ ᱡᱷᱟᱹᱞ ᱧᱚᱜ ᱜᱮᱭᱟ ᱟᱨ ᱟᱞᱮ ᱥᱮᱫ ᱫᱚᱢᱮ ᱡᱚᱯ ᱨᱟᱹᱯᱩᱫ ᱵᱟᱲᱟ ᱠᱮᱫᱟ ᱛᱚ ᱮᱱᱟᱨᱡᱤ ᱵᱟᱝ ᱦᱩᱭ ᱞᱮᱱᱟ ᱟᱨᱠᱤ᱾
ᱟᱪᱪᱷᱟ ᱱᱤᱭᱟᱹ ᱫᱚ ᱢᱟᱱᱟ ᱡᱟᱹᱯᱩᱫ ᱫᱚ ᱡᱟᱹᱯᱩᱫ ᱟᱠᱚ ᱵᱟᱝ ᱵᱟᱞᱤᱧ ᱪᱟᱞᱟᱣ ᱟᱠᱟᱱᱟ ᱱᱤᱝᱠᱟᱹ ᱫᱟᱜ ᱡᱟᱹᱲᱤᱭᱟᱭ ᱡᱮ ᱚᱠᱟ ᱪᱟᱞᱟᱣ ᱠᱟᱛᱮ ᱚᱸᱰᱮ ᱦᱚᱨᱚᱵᱚᱨᱚ ᱦᱩᱭᱩᱜᱼᱟ ᱵᱟᱠᱷᱟᱡ ᱪᱟᱞᱟᱣ ᱠᱷᱚᱱᱟᱜ ᱵᱟᱝ ᱪᱟᱞᱟᱜ ᱜᱮ ᱵᱳᱜᱷᱤᱭᱟ
ᱚ ᱠᱷᱚᱵᱚᱨ ᱠᱚᱵᱮ ᱦᱟᱛᱟᱣ ᱠᱮᱫᱟ ᱪᱮᱫ ᱞᱮᱠᱟ ᱦᱚᱲ ᱠᱚ ᱡᱟᱣᱨᱟ ᱞᱮᱱᱟ
ᱚᱱᱠᱟ ᱫᱚ ᱮᱠᱷᱚᱱ ᱫᱚ ᱠᱷᱚᱵᱚᱨ ᱫᱚ ᱪᱟᱞᱟᱣ ᱠᱟᱱᱟ ᱚᱱᱛᱮ ᱠᱷᱚᱱᱟᱜ ᱫᱚ ᱟᱞᱮ ᱥᱮᱫ ᱠᱷᱚᱱᱟᱜ ᱫᱚ ᱟᱹᱨᱤ ᱠᱚ ᱨᱩᱣᱟᱹᱲᱟ ᱨᱩᱣᱟᱹᱲ ᱞᱮᱱᱠᱷᱟᱱ ᱵᱟᱲᱟᱭ ᱧᱟᱢᱚᱜᱼᱟ
ᱚ ᱦᱮᱸ ᱛᱚ
ᱵᱟᱝ ᱪᱟᱞᱟᱣ ᱞᱮᱱᱟᱞᱤᱧ ᱟᱹᱞᱤᱧ ᱫᱚ ᱞᱟᱦᱟ ᱨᱮ ᱥᱮ ᱦᱮᱨᱮᱥᱢᱮᱱᱴ ᱢᱟᱱᱮ ᱪᱮᱫ ᱞᱤᱧ ᱞᱟᱹᱭᱟ
ᱚᱻ ᱟᱵᱮᱱ ᱛᱟᱦᱚᱞᱮ ᱢᱤᱫ ᱫᱷᱟᱣ ᱵᱮᱱ ᱪᱟᱞᱟᱣ ᱦᱮᱡ ᱠᱟᱱᱟ ᱟᱹᱞᱤᱧ ᱫᱚ ᱵᱩᱨᱩ ᱵᱚᱸᱜᱟᱜ ᱫᱚ ᱟᱹᱣᱨᱤ ᱞᱤᱧ ᱧᱮᱞ ᱫᱚ
ᱚᱻ ᱟᱭᱨᱤᱵᱤᱱ ᱧᱮᱞᱟ
ᱟᱨ ᱠᱟᱹᱴᱤᱡ ᱞᱟᱹᱭ ᱟᱹᱞᱤᱧᱱ ᱵᱮᱱ ᱛᱟᱦᱚᱞᱮ ᱵᱩᱨᱩ ᱵᱚᱸᱜᱟ ᱥᱚᱢᱵᱚᱱᱷ ᱪᱮᱫ ᱪᱠᱟ ᱪᱮᱫ ᱞᱮᱭᱟ ᱵᱤᱥᱤ ᱢᱟᱱᱮ ᱡᱟᱠᱚᱜᱼᱟ ᱚᱸᱰᱮ ᱫᱚ
ᱚᱸᱰᱮ ᱫᱚ ᱡᱟᱠᱚᱜ ᱟ ᱫᱚ ᱵᱩᱨᱩ ᱫᱚ ᱦᱚᱞᱟ ᱥᱚᱱᱤ ᱵᱟᱨ ᱦᱩᱭᱩᱜ ᱠᱟᱱᱟ ᱵᱩᱨᱩ ᱵᱚᱸᱜᱟ ᱦᱩᱭᱩᱜ ᱜᱮᱭᱟ ᱥᱚᱱᱤᱵᱟᱨ
ᱦᱮᱸ
ᱟᱨ ᱛᱟᱦᱮᱸᱧ ᱫᱚ ᱦᱳᱭᱳᱜ ᱠᱟᱱᱟ ᱵᱟᱲᱟᱟᱜᱷᱟᱴ ᱨᱮ ᱯᱚᱨᱚᱵᱽ ᱦᱩᱭᱱᱟ
ᱚ
ᱢᱟᱱᱮ ᱵᱩᱨᱩ ᱵᱚᱸᱜᱟ ᱫᱚ ᱪᱮᱫ ᱵᱟᱦᱟ ᱢᱟᱱᱮ ᱵᱩᱨᱩ ᱪᱮᱛᱟᱱ ᱨᱮ ᱢᱮ ᱪᱟᱢ ᱢᱚᱱᱫᱤᱨ ᱫᱚ ᱵᱟᱹᱱᱩᱜ ᱟᱹᱱᱤᱡ
ᱦᱮᱸ
ᱠᱟᱱᱟ ᱟᱨ ᱪᱮᱫ ᱢᱟᱱᱮ ᱢᱩᱨᱛᱤ ᱠᱚ ᱫᱚᱦᱚ ᱟᱠᱟᱫᱟ ᱴᱷᱤᱠ ᱜᱮᱭᱟ ᱚᱱᱟ ᱨᱮᱜᱮ ᱡᱟ ᱠᱚ ᱵᱚᱸᱜᱟ ᱵᱩᱨᱩᱜ ᱟᱫᱚ
ᱢᱩᱨᱛᱤ ᱨᱮ ᱪᱤᱞᱤ ᱠᱚ ᱪᱤᱞᱤ ᱠᱚ ᱢᱩᱨᱛᱤ ᱢᱮᱱᱟᱜ ᱠᱚᱛᱟ ᱵᱚᱱᱟ
ᱢᱩᱨᱛᱤ ᱫᱚ ᱟᱵᱚᱨᱮᱱ ᱫᱚ ᱵᱟᱝ ᱠᱟᱱᱟᱭ ᱛᱚ ᱟᱵᱚᱣᱟᱜ ᱫᱚ ᱵᱟᱝ ᱫᱤᱠᱩᱣᱟᱷ ᱤᱭᱟ ᱢᱟᱱᱮ ᱚᱸᱰᱮ ᱫᱚ ᱢᱤᱫᱴᱮᱱ ᱦᱚᱲ ᱚᱠᱚᱭ ᱢᱟᱱᱮ ᱪᱮᱫ ᱤᱧ ᱞᱟᱹᱭᱟ ᱛᱚᱯᱚᱥᱟ ᱥᱮ ᱪᱮᱫ ᱠᱚᱨᱟᱣ ᱞᱮᱫᱟᱭ ᱴᱷᱤᱠ ᱜᱮᱮᱭᱟ ᱩᱱᱤᱭᱟᱜ ᱜᱮ ᱢᱩᱨᱛᱤᱠᱚ ᱫᱚᱦᱚ ᱟᱠᱟᱫᱟ ᱚᱱᱟ ᱜᱮᱠᱚ ᱵᱚᱸᱜᱟ ᱵᱚᱸᱜᱟᱭᱮᱫᱟ ᱟᱨ ᱪᱮᱫ
ᱚ ᱛᱟᱦᱞᱮ ᱚᱱᱟ ᱡᱟᱦᱟᱸ ᱵᱩᱨᱩ ᱨᱮ ᱨᱟᱠᱟᱵ ᱨᱮᱱᱟᱜ ᱵᱮᱵᱚᱥᱛᱟ ᱛᱟ ᱡᱟᱦᱟᱱᱟᱜ ᱢᱮᱱᱟᱜᱼᱟ ᱥᱮ ᱮᱢᱱᱤ ᱜᱮ ᱨᱟᱠᱟᱵ ᱦᱩᱭᱩᱜᱼᱟ
ᱞᱟᱦᱟ ᱢᱟ ᱟᱹᱞᱤᱧ ᱡᱚᱠᱷᱚᱱ ᱞᱤᱧ ᱪᱟᱞᱟᱣᱱᱟ ᱞᱟᱦᱟ ᱫᱚ ᱩᱱ ᱥᱚᱢᱚᱭ ᱫᱚ ᱵᱟ ᱵᱟᱭ ᱛᱟᱦᱮᱸᱠᱟᱱᱟ ᱚᱱᱠᱟ ᱵᱮᱵᱚᱥᱛᱟ ᱱᱤᱭᱟᱹ ᱫᱷᱟᱣ ᱢᱟ ᱟᱸᱡᱚᱢᱚᱜ ᱠᱟᱱᱟ ᱪᱮᱛᱟ ᱥᱤᱲᱤ ᱠᱚ ᱠᱚᱨᱟᱣ ᱟᱠᱟᱫᱟ ᱯᱟᱠᱟ ᱨᱮᱱᱟᱜ
ᱚ ᱢᱟᱱᱮ ᱟᱞᱤᱧ ᱦᱚᱸ ᱢᱟᱱᱮ ᱥᱳᱥᱟᱞ ᱢᱤᱰᱤᱭᱟ ᱨᱮᱞᱤᱧ ᱧᱮᱞᱮᱫ ᱛᱟᱦᱮᱸᱱᱟ ᱟᱨᱠᱤ ᱥᱤᱲᱤ ᱵᱮᱱᱟᱣ ᱮᱫᱟ ᱠᱚ ᱟᱨᱠᱤ ᱚᱱᱟ ᱫᱚ ᱵᱩᱨᱩ ᱵᱚᱸᱜᱟᱜ ᱨᱮᱱᱟᱜ ᱠᱟᱱ ᱜᱮᱭᱟ ᱡᱟᱹᱱᱤᱡ ᱵᱟᱝ ᱚ ᱢᱟᱱᱮ ᱟᱹᱰᱤ ᱡᱷᱟᱹᱞ ᱦᱟᱱᱟ ᱟᱠᱟᱡᱼᱵᱟᱠᱟᱡ ᱟᱠᱩᱡ ᱵᱟᱠᱩᱡᱼᱟ ᱤᱥ
ᱦᱳᱭ ᱟᱹᱪᱩᱨ ᱠᱟᱹᱪᱩᱨ ᱛᱮ ᱪᱟᱞᱞᱟᱟᱜ ᱦᱩᱭᱩᱜᱼᱟ ᱦᱟᱸᱜ ᱢᱟᱱᱮ ᱪᱮᱫ ᱪᱮᱫ ᱤᱧ ᱞᱟᱹᱭᱟ ᱚᱱᱮ ᱰᱷᱚᱱᱰ ᱵᱤᱧ ᱡᱚᱠᱦᱚ ᱜᱟ ᱯᱟᱠᱟ ᱤᱭᱟ ᱵᱟᱠᱚ ᱫᱟᱹᱲᱟ ᱚᱱᱠᱟ ᱟᱨ ᱪᱮᱫ
ᱚ ᱢᱚᱴᱟᱢᱩᱴᱤ ᱟᱹ ᱪᱮᱛᱟᱱ ᱨᱟᱠᱟᱵ ᱛᱮ ᱴᱟᱭᱤᱢ ᱪᱮᱫᱠᱟ ᱞᱟᱜᱟᱜᱼᱟ
ᱴᱟᱭᱤᱢ ᱫᱚ ᱞᱟᱜᱟᱜᱼᱟ ᱢᱤᱫᱜᱚᱱ ᱴᱟᱭᱤᱢ ᱞᱟᱜᱟᱜ ᱟᱭ ᱚᱠᱟ ᱢᱟᱱᱮ ᱴᱟᱭᱤᱢ ᱫᱚ ᱪᱮᱫ ᱞᱤᱧ ᱞᱟᱹᱭᱟ ᱞᱚᱜᱚᱱ ᱢᱮᱱ ᱡᱩᱫᱤ ᱵᱤᱱ ᱪᱟᱞᱟᱜ ᱠᱷᱟᱱ ᱱᱚᱝᱠᱟ ᱜᱮ ᱞᱚᱜᱚᱱ ᱵᱤᱧ ᱨᱟᱠᱟᱵ-ᱟ ᱢᱤᱫ ᱜᱷᱚᱱᱴᱟ ᱯᱟᱠᱟ ᱫᱚ ᱢᱤᱫ ᱜᱷᱚᱱᱴᱟ ᱫᱚ ᱞᱟᱜᱟᱜ ᱜᱮᱭᱟ ᱡᱟᱦᱟᱸ ᱞᱮᱠᱟ ᱨᱟᱵ ᱵᱤᱱ ᱟᱵᱤᱱ ᱢᱤᱫ ᱜᱷᱚᱱᱴᱟ ᱪᱮᱛᱟᱱ ᱨᱮ ᱞᱟᱜᱟᱜᱼᱟ ᱟᱫᱚ ᱥᱟᱹᱲᱤ ᱦᱚᱸ ᱞᱟᱸᱜᱟ ᱫᱚ ᱞᱟᱸᱜᱟ ᱦᱩᱭᱩᱜ ᱜᱮᱭᱟ ᱢᱟᱱᱮ ᱡᱤᱨᱟᱹ ᱡᱤᱨᱟᱹᱛᱮ ᱨᱟᱠᱟᱵ ᱦᱩᱭᱩᱜᱼᱟ ᱢᱤᱫ ᱫᱷᱟᱣ ᱛᱮᱫᱚ ᱵᱟᱝ ᱱᱤᱭᱟᱹ ᱫᱷᱟᱣ ᱫᱚ ᱨᱟᱠᱟᱵᱚᱜ ᱠᱟᱱᱟ ᱥᱤᱲᱤ ᱠᱚ ᱠᱚᱨᱟᱣ ᱠᱟᱫᱟ ᱥᱮ ᱱᱤᱛᱚᱜ ᱫᱚ ᱞᱚᱜᱚᱱ ᱢᱮᱱᱛᱮ ᱨᱟᱠᱟᱵ ᱜᱟᱱᱚᱜᱼᱟ ᱟᱨ ᱥᱤᱲᱤ ᱵᱟᱝ ᱛᱟᱦᱮᱸ ᱞᱮᱱ ᱡᱚᱠᱷᱚᱱ ᱞᱚᱜᱚᱱ ᱫᱚ ᱵᱟᱝ ᱜᱟᱱᱚᱜᱼᱟ
ᱚ ᱚ ᱢᱟᱱᱮᱞᱤᱧ ᱞᱟᱹᱭᱮᱫ ᱛᱟᱦᱮᱸᱫ ᱡᱮ ᱵᱩᱨᱩ ᱨᱟᱠᱟᱵ ᱫᱚ ᱢᱟᱱᱮ ᱡᱩᱛᱟᱹ ᱯᱷᱩᱛᱟᱹ ᱦᱚᱨᱚᱜ ᱠᱟᱛᱮᱜ ᱥᱮ ᱚᱱᱟ ᱠᱚ ᱵᱷᱩᱲᱤ ᱠᱟᱛᱮᱜ ᱠᱚ ᱨᱟᱠᱟᱵ ᱜᱮᱭᱟ
ᱵᱟᱝᱟ ᱵᱩᱴ ᱡᱩᱫᱤ ᱵᱤᱱ ᱦᱚᱨᱚᱜ ᱟᱠᱟᱫᱟ ᱵᱩᱴ ᱦᱚᱨᱚᱜ ᱠᱟᱛᱮ ᱫᱮᱡ ᱫᱚ ᱜᱟᱱᱚᱜᱼᱟ
ᱦᱚᱸᱜ ᱚ
ᱤᱛᱚ ᱚᱱᱟ ᱠᱚᱫᱚ ᱦ ᱦᱚᱨᱚᱜ ᱠᱟᱛᱮ ᱪᱟᱞᱟᱣ ᱜᱟᱱᱚᱜᱼᱟ ᱟᱹᱜᱩ ᱛᱮᱫᱚ ᱵᱤᱥᱤ ᱜᱷᱟᱹᱲᱤᱡ ᱵᱟᱭ ᱞᱟᱜᱟᱜᱼᱟ ᱥᱚᱢᱚᱭ ᱫᱮᱡ ᱛᱮᱜᱮ ᱥᱚᱢᱚᱭ
ᱦᱮᱸ ᱟᱬᱜᱚᱫᱚ ᱰᱟᱣᱩᱱ ᱯᱮ ᱧᱟᱢ ᱮᱫᱟ ᱥᱮ ᱵᱟᱝ
ᱦᱳᱭ ᱦᱳᱭ ᱡᱟ ᱦᱳᱠ ᱵᱷᱟᱜᱤ ᱠᱟᱱᱟ ᱦᱟᱱᱮ ᱵᱟᱲᱟ ᱜᱷᱟᱴ ᱨᱮ ᱚᱸᱰᱮ ᱫᱚ ᱦᱩᱭᱩᱜ ᱠᱟᱱᱟ ᱦᱚᱲ ᱫᱚ ᱟᱹᱰᱤ ᱡᱟᱸᱠ ᱜᱮᱠᱚ ᱦᱩᱭᱩᱜ ᱜᱮᱭᱟ ᱴᱷᱤᱠᱜᱮᱭᱟ
ᱥᱮᱛᱟᱜ ᱫᱚ ᱵᱟᱹᱵᱤᱱ ᱧᱟᱢ ᱠᱚᱣᱟ ᱛᱤᱠᱤᱱ ᱯᱚᱨ ᱠᱷᱚᱱᱜᱮ ᱦᱚᱲ ᱫᱚᱠᱚ ᱦᱩᱭᱩᱜ-ᱟ ᱟᱹᱰᱤ ᱡᱟᱠᱜᱮ ᱵᱟᱲᱟᱜᱷᱟᱴ ᱛᱟᱦᱮᱱᱟ ᱯᱟᱛᱟ ᱯᱚᱨᱚᱵᱽ ᱮᱱᱮᱡ ᱦᱩᱭᱩᱜ ᱜᱮᱭᱟ ᱥᱮ ᱚᱸᱰᱮ ᱯᱚᱨᱚᱵᱽ
ᱚ ᱯᱚᱨᱚᱵᱽ ᱮᱱᱮᱡ ᱵᱚᱞᱛᱮ ᱮᱢᱱᱤ ᱵᱚᱞᱛᱮ ᱠᱚᱢᱯᱤᱴᱤᱥᱚᱱ ᱠᱚ ᱫᱚᱦᱚᱭᱟ ᱥᱮ ᱡᱟᱦᱟᱸᱭ ᱜᱮ
ᱵᱟᱝᱟ ᱵᱟᱝᱟ ᱵᱟᱝᱟ ᱚᱸᱰᱮ ᱫᱚ ᱢᱟᱱᱮ ᱯᱚᱨᱚᱵᱽ ᱨᱮ ᱪᱮᱫᱠᱟ ᱨᱟᱹᱥᱠᱟᱹ ᱞᱟᱹᱜᱤᱫ ᱠᱚ ᱦᱚᱲ ᱠᱚ ᱮᱱᱮᱡ ᱜᱮᱭᱟ
ᱚ ᱟᱵᱮᱱ ᱦᱚᱸᱵᱮᱱ ᱨᱩ ᱵᱟᱲᱟ ᱠᱟᱜ-ᱟ ᱮᱱᱮᱡ ᱵᱟᱲᱟ ᱟᱠᱟᱜ-ᱟ ᱵᱮᱱ ᱥᱮ ᱵᱟᱝ?
ᱦᱮᱸ ᱨᱩ ᱫᱚ ᱵᱟᱹᱞᱤᱧ ᱨᱩᱣᱟ ᱠᱟᱫᱟ ᱮᱱᱮᱡ ᱫᱚᱞᱤᱧ ᱮᱱᱮᱡ ᱠᱟᱫᱟ ᱾
ᱚ ᱢᱟᱱᱮ ᱚᱸᱰᱮ ᱫᱚ ᱞᱳᱠᱟᱞ ᱨᱮᱱ ᱦᱚᱲ ᱜᱮ ᱴᱟᱢᱟᱠ ᱠᱚᱫᱚᱠᱚ ᱤᱫᱤ ᱠᱟᱛᱮᱫ ᱠᱚ ᱯᱷᱩᱨᱛᱤᱭᱟ ᱥᱮ ᱪᱮᱫ
ᱢᱟᱱᱮ ᱥᱟᱱᱟᱢ ᱦᱚᱲ ᱜᱮᱠᱚ ᱨᱟᱹᱥᱠᱟᱹᱭ ᱜᱮᱭᱟ, ᱡᱩᱫᱤ ᱥᱟᱵ ᱵᱤᱱ ᱮᱠᱷᱚᱱ ᱟᱵᱤᱱ ᱡᱩᱫᱤ ᱵᱤᱱᱞᱟᱹᱭᱟ ᱟᱹᱞᱤᱧ ᱠᱟᱹᱡ ᱨᱟᱥᱠᱟᱹ ᱟᱫᱚ ᱢᱤᱫᱴᱟᱝ ᱫᱚ ᱪᱮᱫ ᱢᱟᱱᱮ ᱜᱮᱝ ᱢᱤᱫᱴᱟᱝ ᱢᱮᱱᱟᱜᱼᱟᱥᱮ ᱟᱯᱱᱟᱨ ᱡᱩᱫᱤ ᱢᱚᱲᱮ ᱛᱩᱨᱩᱤ ᱦᱚᱲ ᱛᱟᱦᱮᱱᱟᱭ, ᱛᱟᱦᱚᱞᱮ ᱫᱚ ᱨᱩ ᱫᱚ ᱨᱟᱹᱥᱠᱟᱹᱢ ᱵᱩᱡᱷᱟᱹᱣᱟ ᱾ ᱮᱠᱞᱟ ᱫᱚ ᱚᱠᱟᱞᱮᱠᱟ ᱢᱟ ᱮᱠᱞᱟ ᱫᱚ ᱚᱠᱚᱭ ᱮᱢᱟᱢᱟ
ᱦᱮᱸ ᱚᱱᱟ ᱢᱟ ᱠᱟᱛᱷᱟ ᱠᱟᱱ ᱜᱮᱭᱟ ᱾ ᱟᱨ ᱴᱟᱢᱟᱠ ᱛᱩᱢᱫᱟᱜ ᱜᱚᱝᱠᱮ ᱚᱠᱟᱨᱮᱵᱮᱱ ᱧᱟᱢᱟ ᱤᱫᱤ ᱦᱩᱭᱩᱜ-ᱟ ᱥᱮ ᱪᱮᱫ?
ᱵᱟᱝᱟ ᱚᱸᱰᱮ ᱜᱮ ᱩᱱᱠᱩ ᱩᱱᱠᱩ ᱚᱠᱚᱭ ᱠᱚ ᱦᱸ ᱚᱱᱟ ᱯᱚᱨᱚᱵᱽ ᱠᱚ ᱠᱚᱨᱟᱣ ᱫᱚ ᱩᱱᱠᱩ ᱜᱮᱠᱚ ᱚᱱᱟ ᱫᱚᱠᱚ ᱫᱚᱦᱚ ᱠᱟᱜ-ᱟ ᱢᱟᱱᱮ ᱢᱟᱱᱮ ᱩᱱᱠᱩ ᱜᱮᱠᱚ ᱮᱨᱮᱧᱡᱢᱮᱱᱴ ᱠᱚ ᱠᱚᱨᱟᱣᱟ
ᱚ ᱦᱚᱲ ᱫᱚ ᱢᱟ ᱟᱹᱰᱤ ᱡᱟᱥᱛᱤ
ᱦᱚᱸ ᱟᱹᱰᱤ ᱡᱟᱹᱥᱛᱤ ᱟᱹᱰᱤ ᱡᱟᱹᱥᱛᱤ ᱟᱨ ᱚᱸᱰᱮ ᱫᱚ ᱟᱵᱚᱣᱟᱜ ᱵᱟ ᱢᱟᱱᱮ ᱟᱵᱚᱣᱟᱜ ᱥᱟᱯᱟᱵ ᱠᱚᱢ ᱧᱟᱢᱟ ᱥᱟᱱᱟᱢᱟᱜ ᱨᱮ ᱧᱟᱢᱟᱢ
ᱦᱮᱸ ᱦᱮᱸ ᱟᱨ ᱫᱟᱢ ᱠᱚᱫᱚ ᱪᱮᱫᱞᱮᱠᱟ ᱡᱟᱹᱥᱛᱤ ᱧᱚᱜ ᱜᱮᱭᱟ ᱥᱮ ᱮᱤᱠᱮᱭ ᱜᱮᱭᱟ?
ᱡᱟᱹᱥᱛᱤ ᱜᱮᱭᱟ ᱞᱟᱦᱟ ᱫᱚ ᱦᱳᱭᱛᱳ ᱠᱚᱢ ᱴᱤᱠ ᱜᱮᱭᱟ ᱞᱟᱦᱟ ᱫᱚ ᱦᱚᱭ ᱛᱚ ᱠᱚᱢ ᱛᱟᱦᱮ ᱞᱮᱱᱟ ᱱᱮᱛᱟᱨ ᱫᱚ ᱡᱟᱹᱥᱛᱤ ᱜᱮᱭᱟ ᱟᱹᱞᱤᱧ ᱞᱟᱦᱟ ᱫᱚᱞᱤᱧ ᱪᱟᱞᱟᱣ ᱞᱮᱱᱟ ᱫᱚᱢᱮ ᱡᱟᱹᱥᱛᱤᱭᱟ ᱫᱟᱢ ᱫᱚ ᱡᱟᱥᱛᱤ ᱛᱮ ᱡᱟᱥᱛᱤ ᱚᱱᱮ ᱫᱟᱜ ᱧᱩ ᱫᱟᱜ ᱠᱚᱦᱚᱸ ᱵᱟᱭ ᱧᱟᱢᱚᱜ-ᱟ ᱚᱱᱟᱜᱮ ᱢᱤᱫᱴᱟᱝ ᱥᱚᱢᱚᱥᱟ ᱾ ᱠᱩᱸᱧ ᱢᱩᱧ ᱨᱮᱱᱟᱜ ᱫᱟᱜ ᱧᱩ ᱦᱩᱭᱩᱜ ᱛᱟᱢᱟ ᱾
ᱚ ᱢᱟᱱᱮ ᱫᱟᱜ ᱫᱚ ᱚᱱᱠᱟ ᱞᱮᱠᱟ ᱫᱚ ᱥᱟᱯᱷᱤᱥᱮᱱᱴ ᱫᱚ ᱵᱟᱹᱱᱩᱜ-ᱟ ᱧᱩ ᱫᱟᱜ ᱫᱚ ᱵᱟᱝ
ᱵᱟᱝ -ᱟ ᱵᱟᱝ-ᱟ ᱵᱟᱝ ᱠᱩᱧ ᱨᱮᱱᱟᱜ ᱫᱟᱜ ᱧᱩ-ᱟ ᱱᱤᱛᱚᱜ ᱡᱩᱫᱤ ᱠᱚ ᱠᱚᱨᱟᱣᱮᱫ ᱚᱱᱟ ᱫᱚ ᱵᱟᱹᱞᱤᱧ ᱞᱟᱹᱭ ᱫᱟᱲᱮᱭᱟᱜ ᱠᱟᱱᱟ ᱾ᱢᱤᱫ ᱥᱮᱨᱢᱟ ᱛᱚ ᱦᱩᱭᱱᱟ ᱛᱚ ᱵᱟᱠᱟᱡ ᱫᱚ ᱫᱟᱜ ᱫᱚ ᱚᱱᱠᱟᱱᱟᱜ ᱵᱟᱭ ᱛᱟᱦᱮᱸᱞᱮᱱᱟ, ᱠᱩᱧ ᱫᱟᱜ ᱜᱮᱠᱚ ᱧᱩ ᱛᱟᱦᱮᱸᱜ ᱦᱚᱲ
ᱚᱼᱼᱼᱼᱼ ᱢᱟᱱᱮ ᱮᱢᱱᱤ ᱢᱟᱱᱮ ᱮᱢᱱᱤ ᱵᱳᱛᱚᱞ ᱫᱟᱜ ᱦᱚᱸ ᱟᱹᱠᱷᱨᱤᱧ ᱦᱚᱸ ᱵᱟᱠᱚ ᱟᱹᱠᱷᱨᱤᱧ ᱜᱮᱭᱟ
ᱵᱟᱝᱟ ᱵᱟᱝᱟ
ᱛᱟᱦᱚᱞᱮ ᱚᱱᱟ ᱵᱩᱨᱩ ᱵᱚᱸᱜᱟ ᱡᱟᱦᱟᱸ ᱚᱱᱟ ᱫᱚᱠᱟᱱ ᱫᱟᱹᱱᱤ ᱠᱚ
ᱦᱚ ᱤᱫᱤᱭ ᱫᱟᱠᱚ ᱠᱤᱱᱛᱩ ᱵᱳᱛᱚᱞ ᱢᱮᱱᱟᱜ-ᱟ ᱠᱟᱹᱣᱰᱤ ᱵᱤᱥᱤ ᱠᱚ ᱦᱟᱛᱟᱣ ᱮᱫᱟ ᱵᱩᱡᱟᱹᱣ ᱫᱟᱹᱵᱤᱱ ᱥᱮ ᱟᱵᱟᱨ ᱵᱟᱭ ᱧᱟᱢᱮᱫ ᱠᱚ ᱢᱟᱱᱮ ᱟᱠᱷᱨᱤᱧ ᱪᱟᱵᱟᱜ ᱠᱟᱱᱟ ᱥᱮ ᱵᱟᱝ ᱛᱟᱦᱮᱱ ᱠᱟᱱᱟ ᱛᱚ
ᱚᱻ ᱢᱟᱱᱮ ᱮᱵᱮᱞᱮᱵᱮᱞ ᱫᱚ ᱵᱟᱹᱱᱩᱜ-ᱟ
ᱮᱵᱮᱞᱮᱵᱮᱞ ᱫᱚ ᱵᱟᱵᱤᱱ ᱧᱟᱢᱟ ᱟᱹᱵᱤᱱ
ᱦᱮᱻᱸ ᱦᱮᱸᱮᱸ ᱛᱟᱦᱚᱞᱮ ᱠᱷᱟᱱ ᱫᱚ ᱡᱟᱞᱟ ᱜᱮᱭᱟ ᱫᱟᱜ ᱜᱮᱛᱚ ᱟᱥᱚᱞ ᱡᱤᱱᱤᱥ ᱫᱟᱜ ᱠᱚ ᱡᱩᱫᱤ ᱨᱟᱠᱟᱵ ᱵᱟᱲᱟ ᱠᱟᱛᱮᱫ ᱞᱟᱸᱜᱟ ᱠᱟᱛᱮᱫ ᱡᱩᱫᱤ ᱫᱟᱜ ᱵᱟᱵᱮᱱ ᱧᱟᱢᱟ
ᱦᱳᱭ ᱩᱱᱟᱹᱜ ᱪᱮ ᱥᱟᱺᱜᱤᱧ ᱫᱮᱡ ᱦᱩᱭᱩᱜ-ᱟ ᱥᱮ
ᱦᱮᱸ ᱚᱱᱟ ᱠᱟᱛᱷᱟᱜᱤᱧ ᱞᱟᱹᱭ ᱚᱪᱚᱭᱫᱟ ᱟᱨᱠᱤ
ᱚ ᱚᱱᱟ ᱡᱚᱢᱟᱜ ᱦᱚᱸ ᱚᱱᱠᱟ ᱫᱚ ᱞᱟᱦᱟ ᱫᱟᱣ ᱫᱚ ᱚᱱᱠᱟ ᱫᱚ ᱵᱟᱝ ᱛᱟᱦᱮᱸ ᱞᱮᱟᱱᱟ ᱾
ᱚ ᱚ ᱦᱳᱴᱮᱞ ᱯᱷᱚᱴᱮᱞ ᱨᱮᱱᱟᱜ ᱵᱮᱵᱚᱥᱛᱷᱟ ᱫᱚ ᱵᱟᱹᱱᱩᱜ-ᱟ?
ᱵᱚᱴᱚᱞ ᱫᱚ ᱢᱮᱱᱟᱜ-ᱟ ᱾ ᱟᱫᱚ ᱪᱮᱫ ᱤᱧ ᱞᱟᱹᱭᱟ, ᱚᱱᱠᱟ ᱴᱷᱤᱠᱴᱷᱟᱠ ᱡᱚᱢᱟᱜ ᱫᱚ ᱴᱷᱤᱠ ᱴᱷᱟᱠ ᱡᱟᱢᱟᱜ ᱫᱚ ᱵᱟᱝ ᱧᱟᱢᱚᱜ- ᱟ ᱾
ᱚ ᱮᱢᱱᱤ ᱡᱮᱢᱚᱱ ᱥᱟᱵ ᱠᱟᱜ ᱢᱮ ᱤᱭᱟᱹ ᱵᱚᱨᱚ ᱯᱟᱛᱟ ᱥᱮ ᱯᱟ ᱯᱟᱴᱟᱵᱤᱸᱫᱟᱹ ᱠᱚᱨᱮ ᱥᱩᱠᱨᱤ ᱡᱤᱞ ᱯᱤᱴᱷᱟᱹ ᱠᱚ ᱧᱟᱢᱚᱜᱼᱟ ᱟᱨᱠᱤ ᱚᱱᱟ ᱠᱚ ᱚᱱᱟ ᱠᱚ ᱪᱟᱹᱞᱩ ᱢᱮᱱᱟᱜᱼᱟ ᱛᱚ
ᱚᱱᱟ ᱫᱚ ᱦᱟᱸᱰᱮ ᱤᱭᱟᱹ ᱨᱮ ᱧᱟᱢᱚᱜᱼᱟ ᱚᱸᱰᱮ ᱟᱨᱮ ᱚᱱᱟ ᱤᱭᱟᱹ ᱢᱮ ᱵᱟᱲᱟᱜᱷᱟᱴ ᱚᱱᱟ ᱴᱷᱮᱡ ᱧᱟᱢᱚᱜ ᱜᱮᱭᱟ ᱴᱷᱤᱠᱜᱮᱭᱟ ᱚᱸᱰᱮ ᱫᱚ ᱧᱟᱢᱚᱜ ᱜᱮᱭᱟ ᱯᱤᱴᱷᱟᱹ ᱠᱚᱦᱚᱸ ᱟᱨ ᱦᱳᱭ ᱯᱤᱴᱷᱟᱹ ᱠᱚ ᱟᱨ ᱥᱩᱠᱨᱤ ᱨᱟᱯᱟᱜ ᱡᱤᱞ ᱨᱟᱯᱟᱜ ᱠᱚᱦᱚᱸ ᱧᱟᱢᱚᱜᱼᱟ
ᱦᱮᱸ ᱡᱚᱢ ᱵᱟᱲᱟ ᱠᱟᱜ ᱜᱮᱭᱟ ᱵᱤᱱ ᱵᱟᱝ
ᱦᱚᱸ ᱦᱚᱸ ᱡᱚᱢ ᱵᱟᱲᱟ ᱦᱩᱭ ᱟᱠᱟᱱᱟ ᱚᱱᱟ
ᱟᱫᱚ ᱢᱟᱱᱮ ᱚᱲᱟᱜ ᱨᱮ ᱡᱮᱢᱚᱱ ᱵᱚᱱ ᱠᱚᱨᱟᱣᱟ ᱯᱤᱴᱷᱟᱹ ᱠᱚᱫᱚ ᱩᱱᱟᱹᱜ ᱡᱩᱛ
ᱩᱱᱟᱹᱜ ᱡᱩᱛ ᱫᱚ ᱵᱟᱠᱚ ᱛᱮᱭᱟᱨᱟᱜᱼᱟ ᱩᱱᱟᱹᱜ ᱡᱩᱛ ᱫᱚ ᱵᱟᱠᱚ ᱛᱮᱭᱟᱨᱟ ᱪᱮᱫᱟᱜᱞᱤᱧ ᱞᱟᱹᱭᱮᱫᱟ ᱩᱱᱟᱹᱜ ᱡᱩᱛ ᱛᱮᱭᱟᱨᱟᱭᱟ ᱡᱩᱫᱤ ᱥᱚᱢᱚᱭ ᱚᱠᱛᱚ ᱵᱟᱝ ᱛᱟᱦᱮᱱ ᱛᱟᱭᱟ ᱚ ᱚᱠᱛᱚ ᱵᱟᱭ ᱠᱩᱲᱟᱹᱣ ᱫᱟᱲᱮᱭᱟᱜᱼᱟ ᱟᱨ ᱱᱚᱛᱮ ᱮᱸ ᱪᱮᱫ ᱞᱤᱧ ᱞᱟᱹᱭᱟ ᱠᱟᱹᱣᱰᱤ ᱦᱚᱸ ᱵᱤᱥᱤ ᱯᱟᱲᱟᱣ ᱜᱚᱫᱚᱜ ᱛᱟᱭ
ᱚ ᱚᱱᱟ ᱦᱩᱭᱩᱜ ᱠᱟᱱᱟ ᱠᱟᱛᱷᱟ ᱟᱨ ᱢᱤᱫᱴᱮᱱ ᱯᱤᱴᱷᱟᱹ ᱨᱮ ᱵᱤᱥᱤ ᱡᱤᱞ ᱦᱚᱸ ᱡᱟᱹᱱᱤᱡ ᱵᱟᱠᱚ ᱫᱚᱦᱚᱭᱟ ᱵᱟᱨᱟ ᱯᱮᱭᱟ ᱜᱟᱱ ᱠᱚ ᱫᱚᱦᱚ ᱠᱟᱜᱼᱟ ᱵᱟᱝ
ᱦᱤᱥᱟᱹᱵ ᱨᱮᱱᱟᱜ ᱠᱚ ᱦᱚᱭ ᱛᱚ ᱟᱵᱤᱱ ᱢᱤᱫᱴᱟᱝ ᱯᱤᱴᱷᱟᱹ ᱨᱮᱫᱚ ᱫᱚᱥ ᱯᱚᱱᱨᱚ ᱴᱤ ᱞᱤᱧ ᱮᱢᱟᱫᱟ ᱚᱲᱟᱜ ᱨᱮ ᱡᱮᱢᱚᱱ ᱪᱮᱫ ᱞᱮᱠᱟᱭ ᱦᱩᱭᱩᱜᱼᱟ ᱚᱲᱟᱜ ᱨᱮᱫᱚ ᱡᱤᱞ ᱵᱮᱥᱤ ᱛᱟᱦᱮᱱ ᱢᱟ ᱦᱚᱞᱚᱝ ᱠᱚᱢ ᱛᱟᱦᱮᱱ ᱢᱟ
ᱦᱮᱸ ᱢᱟᱱ ᱡᱚᱢ ᱨᱮ ᱠᱟᱹᱴᱤᱡ ᱤᱱᱴᱟᱨᱮᱥᱴ ᱵᱩᱡᱟ ᱛᱤᱱ ᱫᱦᱟᱣ ᱵᱮᱱᱛᱚᱜᱚᱡᱼᱟ ᱩᱱ ᱵᱟ ᱡᱮᱢᱚᱱ ᱡᱮᱞ ᱵᱮᱱ ᱧᱟᱢᱟ ᱵᱟᱝ
ᱦᱳᱭ ᱦᱳᱭ ᱟᱨ ᱦᱟᱸᱰᱮ ᱫᱚ ᱦᱟᱸᱰᱮ ᱫᱚ ᱵᱟᱢ ᱧᱟᱢᱟ ᱚᱱᱠᱟ ᱫᱚ ᱟᱨ ᱠᱟᱹᱣᱰᱤ ᱦᱚᱸ ᱡᱟᱹᱥᱛᱤ ᱠᱚ ᱞᱟᱹᱭ ᱜᱮᱭᱟ ᱥᱮ ᱤᱱᱟᱹᱜ ᱛᱮ ᱦᱚᱲ ᱵᱟᱠᱚ ᱡᱚᱢ ᱜᱮᱭᱟ ᱚᱠᱚᱭ ᱢᱟᱱᱮ ᱪᱮᱫ ᱤᱧ ᱞᱟᱹᱭᱟ ᱱᱤᱭᱟᱹ ᱫᱚ ᱚᱠᱚᱭ ᱦᱚᱲ ᱢᱟᱱᱮ ᱵᱟᱠᱚ ᱡᱚᱢ ᱵᱟᱲᱟ ᱟᱠᱟᱫᱟ ᱠᱚᱢᱮᱨ ᱵᱷᱟᱜᱽ ᱠᱚ ᱡᱚᱢ ᱜᱮᱭᱟ
ᱦᱚᱭ
ᱩᱱᱠᱩ ᱜᱮᱠᱚ ᱡᱚᱢ ᱜᱮᱭᱟ ᱟᱨᱪᱮᱫ ᱵᱟᱠᱷᱟᱡ ᱫᱚ ᱟ ᱥᱚᱵ ᱞᱮᱠᱟᱱ ᱦᱚᱲ ᱠᱚᱫᱚ
ᱦᱮᱸ ᱜᱚᱝᱠᱮ ᱚᱱᱟ ᱜᱮᱛᱚ ᱦᱚᱲ ᱵᱟᱠᱚ ᱧᱟᱢ ᱮᱫᱟ ᱥᱮ ᱪᱮᱫ ᱚᱱᱟᱜ ᱜᱮ ᱥᱮᱞ ᱪᱟᱵᱟᱜ ᱠᱟᱱᱟ ᱟᱨᱚ ᱵᱚᱨᱚᱝ
ᱦᱚᱭ ᱚᱱᱟᱜᱮ ᱪᱮᱫ ᱟᱹᱠᱷᱨᱤᱧᱚᱜ ᱠᱟᱱᱟ ᱵᱮᱥᱤ ᱡᱟᱹᱥᱛᱤ ᱟᱫᱚ ᱥᱮᱨᱢᱟᱨᱮ ᱢᱤᱫ ᱫᱷᱟᱣ ᱦᱚᱲᱮ ᱪᱟᱞᱟᱣ ᱟᱠᱟᱱᱟ ᱨᱟᱹᱥᱠᱟᱹ ᱠᱟᱱᱟᱭ ᱟᱨ ᱧᱮᱞᱫᱟᱭ ᱡᱚᱠᱷᱚᱱ ᱟᱯᱱᱟᱨ ᱦᱚᱸ ᱥᱮᱨᱢᱟ ᱨᱮ ᱢᱤᱫ ᱫᱷᱟᱣ ᱛᱮᱭᱟᱨ ᱠᱟᱛᱮᱫ ᱡᱚᱢ ᱦᱩᱭᱩᱜᱼᱟ ᱡᱚᱠᱷᱚᱱ ᱧᱟᱢ ᱟᱠᱟᱱᱟ ᱡᱚᱠᱷᱚᱱ ᱡᱚᱢ ᱦᱩᱭ ᱞᱮᱱ ᱜᱮᱭᱟ
ᱦᱮᱸ ᱦᱮᱸ ᱚᱱᱟ ᱢᱟ ᱠᱟᱛᱷᱟ ᱠᱟᱱ ᱜᱮ ᱚᱵᱚᱥᱳ ᱥᱟᱫ ᱫᱚ ᱡᱚᱛᱚ ᱦᱚᱲᱟᱜ ᱜᱮ ᱛᱟᱦᱮᱱᱟ ᱥᱮ ᱡᱷᱚᱛᱚ ᱡᱤᱱᱤᱥ ᱡᱚᱢ ᱨᱮᱱᱟᱜ ᱥᱮ ᱠᱟᱹᱴᱤᱡ ᱪᱟᱠᱷᱟ ᱦᱩᱭ ᱞᱮᱱᱜᱮ ᱪᱤᱫᱞᱮᱠᱟ ᱵᱩᱡᱷᱟᱹᱜᱼᱟ ᱟᱨᱠᱤ ᱢᱟᱱᱮ ᱵᱷᱟᱜᱮ ᱵᱷᱟᱜᱮ ᱦᱚᱲ ᱠᱚ ᱥᱟᱺᱜᱤᱧ ᱥᱟᱺᱜᱤᱧ ᱦᱚᱲ ᱠᱚ ᱦᱤᱡᱩᱜᱼᱟ ᱜᱟᱹᱰᱤᱛᱮ ᱵᱷᱟᱲᱟ ᱠᱟᱛᱮ ᱚᱱᱟ ᱡᱚᱢ ᱧᱩ ᱞᱟᱹᱜᱤᱫ ᱜᱮ ᱡᱠᱲᱤᱡ ᱯᱷᱩᱨᱛᱤᱭᱟᱠᱚ ᱵᱟᱝ
ᱚᱱᱟ ᱢᱟᱛᱚ ᱧᱮᱞ ᱢᱮ ᱟᱨ ᱡᱚᱛᱚ ᱠᱷᱚᱱᱟᱜ ᱵᱷᱟᱹᱜᱤ ᱡᱤᱱᱤᱥ ᱚᱸᱰᱮ ᱫᱚ ᱮᱭᱟᱠᱚ ᱡᱚᱢ ᱧᱟᱢᱟ ᱟᱵᱚᱣᱟᱜ ᱥᱟᱱᱟᱢ ᱞᱮᱠᱟᱱᱟᱜ ᱦᱟᱜ ᱥᱟᱨ ᱞᱮᱢᱮ ᱠᱟᱹᱯᱤ ᱞᱮᱭᱢᱮ ᱥᱟᱯᱟᱵ ᱠᱚ ᱟᱵᱚᱣᱟᱜ ᱛᱤᱱᱟᱹᱜ ᱥᱟᱯᱟᱵ ᱠᱚ ᱢᱮᱱᱟᱜᱼᱟ ᱡᱷᱚᱛᱚ ᱜᱮᱢ ᱧᱟᱢ ᱠᱚ
ᱦᱮᱸ ᱡᱚᱛᱚ ᱨᱚᱠᱚᱢ ᱜᱮ ᱛᱟᱦᱮᱞᱮ ᱵᱮᱵᱚᱥᱛᱷᱟ ᱵᱟᱝ
ᱦᱸ ᱡᱚᱛᱚ ᱨᱚᱠᱚᱢ ᱜᱮ
ᱦᱮᱸ ᱫᱟᱢ ᱠᱟᱹᱴᱤᱡ ᱡᱟᱹᱥᱛᱤ ᱜᱮᱭᱟ ᱚᱱᱟ ᱜᱮ ᱱᱦᱸᱟᱜ
ᱦᱮᱸ ᱪᱮᱫ ᱮᱢ ᱞᱟᱹᱭ ᱮᱫᱟ
ᱫᱟᱢ ᱠᱟᱹᱴᱤᱡ ᱡᱟᱹᱥᱛᱤ ᱛᱤ‌ ᱜᱮ ᱚᱱᱟᱜᱮ
ᱦᱳᱭ ᱡᱟᱢᱠᱚᱡ ᱡᱟᱹᱥᱛᱤ ᱭᱟ ᱵᱟᱠᱷᱟᱡ ᱫᱚ ᱧᱟᱢ ᱫᱚ ᱥᱟᱱᱟᱢ ᱞᱮᱠᱟᱱᱟᱜ ᱡᱮᱞ ᱮᱢ ᱧᱟᱢᱟ ᱟᱨ ᱦᱟᱡᱩᱜ ᱫᱚ ᱪᱟᱞᱟᱜ ᱫᱚ ᱴᱷᱤᱠ ᱜᱮᱭᱟ ᱦᱟᱡᱩᱜ ᱥᱚᱢᱚᱭ ᱥᱮ ᱚᱥᱩᱵᱤᱫᱟ ᱟᱢ ᱡᱩᱫᱤ ᱡᱟᱦᱟᱸ ᱪᱟᱞᱟᱣ ᱠᱟᱱᱟ ᱚᱴᱳ ᱢᱚᱴᱳ ᱡᱩᱫᱤᱢ ᱠᱟᱫᱢ ᱪᱟᱞᱟᱣ ᱠᱟᱱᱟ ᱥᱮ
ᱦᱮᱸ ᱦᱮᱸ
ᱟᱨ ᱦᱟᱹᱡᱩᱜ ᱛᱮᱫᱚ ᱫᱚᱢᱮ ᱢᱟᱱᱮ ᱪᱮᱫ ᱞᱟᱹᱭᱟ ᱡᱟᱹᱥᱛᱤ ᱜᱮ ᱵᱷᱤᱲᱚᱜᱼᱟ ᱢᱟᱱᱮ ᱵᱟᱢ ᱦᱮᱡ ᱫᱟᱲᱮᱭᱟᱜᱼᱟ ᱞᱚᱜᱚᱱ ᱢᱮᱱᱛᱮ
ᱚ ᱵᱟᱵᱟ ᱨᱮ
ᱚᱱᱟ ᱤᱫᱤ ᱛᱮ ᱞᱚᱜᱚᱱ ᱢᱮᱱᱛᱮ ᱡᱩᱫᱤᱢ ᱨᱩᱣᱟᱹᱲᱮᱱᱟ ᱵᱷᱟᱹᱜᱤ ᱵᱟᱠᱷᱟᱡ ᱫᱚ ᱡᱩᱫᱤᱢ ᱟᱴᱠᱟᱜ ᱠᱷᱟᱱ ᱟᱫᱚ ᱦᱮᱡ ᱫᱚ ᱴᱨᱮᱱ ᱢᱟ ᱥᱟᱱ ᱥᱤᱦ ᱢᱟᱥ ᱪᱮᱫ ᱦᱚᱸ ᱵᱟᱢ ᱧᱟᱢᱟ ᱥᱟᱯᱴᱟ ᱨᱮᱜᱮ ᱞᱟᱥᱴ ᱴᱨᱮᱱ
ᱚ ᱛᱟᱦᱚᱞᱮ ᱛᱚ ᱡᱷᱟᱢᱮᱞᱟ ᱜᱮᱭᱟ ᱠᱟᱹᱴᱤᱜ ᱵᱟᱝ
ᱱᱚᱜ ᱴᱮᱥᱚᱱ ᱨᱮ ᱵᱟᱥᱟᱜ ᱦᱩᱭᱩᱜ ᱛᱟᱢᱟ ᱞᱟᱦᱟ ᱫᱚ ᱡᱮᱢᱚᱱ ᱟᱞᱮ ᱞᱮ ᱪᱟᱞᱟᱣ ᱞᱟᱥᱴ ᱨᱮ ᱥᱟᱛᱴᱟ ᱴᱨᱮᱱ ᱛᱟᱵᱮᱱ ᱠᱷᱟᱱ ᱵᱟᱝ ᱟᱫᱚ ᱴᱮᱥᱚᱱ ᱨᱮᱜᱮ ᱟᱸᱜᱟ ᱦᱩᱭᱱᱟ
ᱚ ᱚᱱᱟ ᱢᱟ ᱴᱷᱤᱠ ᱜᱮ ᱱᱟᱦᱟᱜ ᱟᱸᱜᱟ ᱫᱚᱵᱚᱱ ᱟᱸᱜᱟᱼᱟ ᱥᱟᱯᱤᱥᱮᱱ ᱡᱩᱫᱤ ᱡᱚᱢ ᱠᱚ ᱵᱟᱵᱚᱱ ᱧᱟᱢᱟ
ᱚᱱᱟ ᱟᱵᱟᱨ ᱦᱚᱸ ᱚᱱᱟ ᱫᱚ ᱴᱮᱥᱚᱱ ᱥᱩᱨ ᱠᱚᱨᱮ ᱟᱵᱟᱨ